ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ ᱜᱮ᱾
ᱦᱳ
ᱨᱚᱲ ᱠᱚ ᱴᱷᱟᱢ ᱴᱷᱟᱢ ᱟᱸᱡᱚᱢᱚᱜ ᱠᱟᱱᱟ ᱛᱚ᱾
ᱦᱮᱸ ᱟᱹᱰᱤ ᱱᱟᱯᱟᱭ ᱞᱤᱧ ᱟᱸᱡᱚᱢ ᱫᱟ ᱟᱹᱞᱤᱧᱟᱜ ᱜᱮ ᱨᱚᱲ ᱪᱮᱫ ᱞᱮᱠᱟ ᱵᱤᱱ ᱟᱸᱡᱚᱢ ᱫᱟ᱾
ᱦᱮᱸ ᱟᱹᱵᱤᱱᱟᱜ ᱦᱚᱸ ᱱᱟᱯᱟᱭ ᱜᱮ ᱟᱸᱡᱚᱢᱚᱜ ᱠᱟᱱᱟ ᱴᱷᱟᱢ ᱴᱷᱟᱢ᱾
ᱦᱳᱭ,
ᱚ ᱛᱟᱦᱚᱞᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱢᱮᱱᱟᱜ ᱞᱤᱧᱟᱹ, ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱦᱩᱸ ᱟᱞᱤᱧ ᱦᱚᱸ ᱢᱟᱨᱟᱝ ᱵᱩᱨᱩ ᱡᱟᱦᱮᱨ ᱟᱭᱳ ᱟᱜ ᱫᱟᱭᱟ ᱫᱩᱞᱟᱹᱲ ᱛᱮ᱾ ᱟᱯᱟ ᱫᱚᱛᱚ ᱱᱟᱯᱟᱭ ᱜᱮ ᱢᱮᱱᱟᱜ ᱞᱤᱧᱟᱹ᱾ ᱦᱩᱸ ᱟᱞᱮ ᱜᱚᱢᱠᱮ ᱠᱟᱛᱷᱟ ᱫᱚ ᱱᱚᱝᱠᱟ ᱱᱟᱜ ᱠᱟᱱᱟ ᱟᱵᱚᱣᱟᱜ ᱥᱟᱱᱛᱟᱲ ᱚᱠᱟ ᱚᱠᱟ ᱨᱮᱵᱚᱱ ᱥᱤᱨᱡᱚᱱ ᱞᱮᱱᱟ ᱠᱟᱹᱴᱤᱡ ᱚᱱᱟ ᱞᱤᱭᱮ
ᱞᱟᱝ ᱜᱟᱞᱢᱟᱨᱟᱣ ᱞᱮᱠᱷᱟᱡ ᱠᱟᱹᱴᱤᱡ ᱟᱹᱰᱤ ᱱᱟᱯᱟᱭ ᱠᱚᱜ-ᱟ ᱵᱩᱡᱽ ᱠᱚᱜ-ᱟ ᱚᱠᱟ ᱞᱮᱠᱟ ᱨᱮᱵᱚᱱ ᱡᱟᱱᱟᱢ ᱞᱮᱱᱟ ᱥᱮ ᱚᱠᱟ ᱞᱮᱠᱟ ᱨᱮ ᱵᱚᱱ ᱥᱤᱨᱡᱟᱹᱣ ᱞᱮᱱᱟ᱾
ᱦᱩᱸ ᱚᱱᱟ ᱠᱚ ᱵᱟᱲᱟᱭ ᱠᱷᱟᱱᱮ ᱵᱤᱱ ᱠᱟᱹᱴᱤᱡ ᱛᱩᱞᱠᱤ ᱛᱚᱞᱟ ᱥᱟᱛᱮᱜ ᱵᱤᱱ ᱞᱟᱹᱭ ᱞᱮᱠᱷᱟᱱᱡ ᱠᱟᱹᱴᱤᱡ ᱱᱟ-
ᱵᱟᱲᱟᱭ ᱫᱚ ᱱᱟᱦᱟᱜ ᱵᱟᱲᱟᱭᱟᱞᱤᱧ ᱛᱚ, ᱢᱤᱫᱴᱟᱝ ᱫᱚ ᱵᱟᱹᱞᱤᱧ ᱵᱟᱲᱟᱭᱟ᱾
ᱚ
ᱡᱟᱦᱟᱸ ᱞᱤᱧ ᱵᱟᱲᱟᱭᱟ ᱡᱮᱼᱼ ᱴᱷᱟᱠᱩᱨ ᱯᱳᱭᱞᱳ ᱛᱮᱫᱚ ᱢᱤᱫᱴᱤᱡ ᱮᱫ ᱦᱚᱲᱮ ᱵᱮᱱᱟᱣ ᱞᱮᱫᱮᱭᱟ ᱡᱟᱦᱟᱸᱭ᱾ ᱦᱟᱥᱟ ᱨᱮᱱᱤᱡ ᱦᱳᱭ᱾ ᱯᱳᱭᱞᱳ ᱛᱮᱫᱚ ᱦᱟᱥᱟ ᱨᱤᱱᱤᱡ ᱦᱚᱲᱮ ᱵᱮᱱᱟᱣ ᱞᱮᱫᱮᱭᱟ ᱛᱚ᱾ ᱫᱷᱟᱹᱨᱛᱤ ᱨᱮᱛᱚ ᱫᱟᱜ ᱵᱟᱝ ᱛᱟᱦᱮᱸ ᱠᱟᱱᱟ᱾
ᱦᱮᱸ᱾
ᱛᱚ ᱫᱟᱜ ᱵᱟᱝ ᱛᱟᱦᱮᱸ ᱠᱟᱱ ᱠᱷᱟᱛᱤᱼᱼ ᱠᱷᱟᱛᱤᱨ ᱟᱫᱚ ᱴᱷᱟᱹᱠᱩᱨ ᱟᱫᱚ ᱢᱤᱫᱴᱤᱡ ᱦᱟᱹᱛᱤᱼᱼ ᱟᱫᱚ, ᱢᱤᱫᱴᱤᱡ ᱰᱟᱝ ᱮ ᱞᱮᱵᱮᱫ ᱦᱚᱪᱚ ᱞᱮᱫᱮᱭᱟ
ᱦᱮᱸ᱾
ᱛᱚ ᱱᱚᱣᱟ ᱞᱮᱵᱮᱫ ᱞᱮᱠᱷᱟᱱ ᱜᱮ ᱱᱚᱣᱟ ᱫᱷᱟᱹᱨᱛᱤ ᱫᱟᱜ ᱛᱮ ᱟᱹᱛᱩ ᱪᱟᱵᱟᱭᱮᱱᱟ᱾ ᱟᱨ ᱱᱩᱭ ᱡᱟᱦᱟᱸᱭ ᱦᱚᱲᱮ ᱵᱮᱱᱟᱣ ᱞᱮᱫᱮᱭᱟ ᱩᱱᱤ ᱦᱚᱲ᱾ ᱟᱫᱚ ᱱᱚᱣᱟ ᱫᱟᱜ ᱛᱮ ᱟᱹᱛᱩ ᱪᱟᱞᱟᱣ ᱱᱟ ᱥᱟᱺᱜᱤᱧ ᱫᱤᱥᱚᱢ᱾
ᱦᱮᱸ ᱦᱮᱸ᱾
ᱟᱫᱚ ᱱᱟᱦᱟᱜ ᱮ ᱟᱛᱩᱭᱮᱱ ᱠᱷᱟᱱ ᱜᱮ ᱟᱫᱚ ᱴᱷᱟᱹᱠᱩᱨ ᱫᱚ᱾ ᱟᱭᱟᱜ ᱢᱟᱹᱭᱞᱟᱹ ᱨᱮᱱᱟᱜᱼᱼ ᱦᱚᱴᱚᱜ ᱨᱮᱱᱟᱜ ᱢᱟᱹᱭᱞᱟᱹ ᱛᱮ ᱵᱟᱨᱭᱟ ᱪᱮᱬᱮ ᱵᱮᱱᱟᱣ ᱞᱮᱫ ᱠᱤᱱᱟᱹ ᱟᱨ ᱧᱩᱛᱩᱢ ᱞᱮᱫᱼᱼ ᱠᱤᱱᱟ ᱡᱮ ᱦᱟᱥ ᱟᱨ ᱦᱟᱹᱥᱞᱤᱼᱼ
ᱦᱳᱭ ᱦᱳᱭ᱾
ᱚᱱᱟ ᱯᱚᱨᱮ ᱡᱤᱣᱤ ᱚᱝ ᱞᱮᱫ ᱠᱤᱱᱟᱹᱭ ᱦᱮᱸᱼᱼ
ᱦᱮᱸ ᱚᱱᱟ ᱯᱚᱨᱮ ᱱᱩᱠᱤᱱ ᱪᱮᱬᱮ ᱠᱤᱱ ᱩᱰᱟᱹᱣ ᱵᱟᱲᱟᱭ ᱠᱟᱱ ᱛᱟᱦᱮᱫ ᱪᱮᱫ ᱦᱚᱸ ᱵᱟᱭ ᱛᱟᱦᱮ ᱠᱟᱱᱟ ᱱᱚᱣᱟ᱾
ᱟᱫᱚ ᱜᱚᱢᱠᱮ ᱜᱚᱢᱠᱮ? ᱟᱹᱵᱤᱱ ᱚᱱᱟ ᱚᱝ ᱵᱤᱱ ᱞᱟᱹᱭ ᱠᱮᱫ ᱠᱷᱟᱡ ᱫᱚ ᱚᱝ ᱫᱟᱲᱮ ᱫᱚ ᱟᱹᱰᱤ ᱢᱟᱨᱟᱝ ᱫᱟᱲᱮ ᱠᱟᱱᱟ ᱦᱮᱸᱥᱮ᱾ ᱟᱹᱞᱤᱧ ᱡᱟᱦᱟᱸ ᱛᱤᱱᱟᱹᱜ ᱞᱤᱧ ᱵᱟᱲᱟᱭᱟ ᱡᱮᱼᱼ ᱚᱝ ᱫᱟᱲᱮ ᱫᱚ ᱡᱟᱦᱟᱸᱭ ᱠᱚ ᱥᱮᱬᱟᱭᱟ ᱡᱚᱛᱚ ᱦᱚᱲ ᱫᱚ ᱵᱟᱠᱚ ᱥᱮᱲᱟ ᱫᱟᱲᱮᱟᱜ-ᱟ᱾
ᱵᱟᱝ ᱵᱟᱝ ᱵᱟᱝ᱾
ᱢᱟᱱᱮ ᱚᱱᱟ ᱚᱱᱟ ᱫᱟᱲᱮ ᱫᱚ ᱴᱷᱟᱹᱠᱩᱨᱟᱜ ᱛᱟᱦᱮᱸ ᱞᱮᱱᱟ᱾
ᱦᱳᱭ ᱦᱳᱭ ᱦᱳᱭ ᱴᱷᱟᱹᱠᱩᱨᱟᱜ᱾
ᱠᱚ ᱞᱟᱹᱭ ᱠᱟᱱᱟ ᱡᱤᱣᱤ ᱴᱷᱟᱹᱠᱩᱨ᱾ ᱟᱫᱚ ᱩᱱᱤ ᱩᱱᱠᱩ᱾ ᱦᱳᱭ ᱟᱹᱵᱤᱱ ᱡᱟᱦᱟᱸ ᱵᱤᱱ ᱞᱟᱹᱭ ᱠᱮᱫᱟ ᱯᱳᱭᱞᱳ ᱛᱮ ᱦᱟᱥᱟ ᱨᱮᱱᱮ ᱵᱮᱱᱟᱣ ᱞᱮᱫ ᱠᱤᱱᱟᱹᱭ᱾ ᱡᱟᱦᱟᱸᱭ ᱢᱟᱹᱱᱢᱤ ᱵᱮᱱᱟᱣ ᱞᱮᱫ ᱠᱤᱱᱟᱹᱭ ᱩᱱᱠᱤᱱᱼᱼ ᱫᱚ ᱚᱱᱟ ᱡᱟᱦᱟᱸ ᱥᱮᱨᱢᱟ ᱡᱟᱹᱲᱤ ᱫᱟᱜ ᱛᱮ᱾ ᱥᱮ ᱪᱮᱫ ᱛᱮ ᱚᱱᱠᱟ ᱟᱹᱞᱤᱧ ᱞᱤᱧ ᱵᱟᱲᱟᱭᱟ ᱩᱱᱠᱤᱱ ᱫᱚᱼᱼ ᱥᱮᱨᱢᱟ ᱡᱟᱹᱲᱤ ᱫᱟᱜ ᱛᱮ ᱟᱹᱛᱩ ᱠᱮᱫ ᱠᱤᱱᱟᱹᱭ ᱟᱫᱚᱼᱼ ᱤᱱᱟᱹ ᱛᱟᱭᱚᱢ ᱛᱟᱦᱚᱞᱮᱼᱼ ᱤᱱᱟᱹ ᱛᱟᱭᱚᱢᱮ ᱵᱮᱱᱟᱣ ᱠᱮᱫ ᱠᱤᱱᱟᱹ ᱯᱳᱭᱞᱳ ᱛᱮᱫᱚ ᱢᱟᱹᱱᱢᱤ ᱵᱮᱱᱟᱣ ᱞᱮᱫ ᱠᱤᱱᱟᱹ ᱤᱱᱟᱹ ᱛᱟᱭᱚᱢᱼᱼ
ᱦᱮᱸ᱾
ᱟᱭᱟᱜ ᱚᱱᱟ ᱦᱚᱴᱚᱜ ᱨᱮᱭᱟᱜ ᱦᱟᱹᱥᱞᱤ ᱡᱟᱝ ᱢᱟᱹᱭᱞᱟᱹ ᱠᱷᱚᱱ᱾ ᱵᱟᱨᱭᱟ ᱪᱮᱬᱮᱭ ᱵᱮᱱᱟᱣ ᱠᱮᱫ ᱠᱤᱱᱟᱹᱭ ᱥᱮ ᱩᱱᱠᱤᱱ ᱫᱚᱠᱤᱱ ᱦᱩᱭᱩᱜ ᱠᱟᱱᱟ ᱦᱟᱸᱥ ᱦᱟᱥᱤᱞᱤ ᱩᱱᱠᱤᱱᱟᱜ ᱧᱩᱛᱩᱢ ᱦᱚᱸ ᱢᱮᱱᱟᱜᱼᱟ ᱢᱮᱱᱠᱷᱟᱱ ᱵᱟᱹᱞᱤᱧ ᱫᱤᱥᱟᱹᱭᱮᱫᱟ ᱱᱤᱛᱚᱜ ᱫᱚ᱾ ᱩᱱᱠᱤᱱ ᱦᱚᱸ ᱧᱩᱛᱩᱢᱟᱜ ᱠᱤᱱ ᱛᱟᱦᱮᱸᱜ-ᱮ ᱦᱳᱭ᱾ ᱢᱟᱱᱮ ᱦᱟᱸᱥᱼᱦᱟᱸᱥᱞᱤ ᱠᱤᱱ ᱛᱟᱦᱮᱸ ᱞᱮᱱᱟ ᱛᱚ ᱟᱫᱚ ᱩᱱᱠᱤᱱᱟᱜ ᱦᱚᱸ ᱧᱩ ᱛᱩᱢᱮ ᱫᱚᱦᱚ ᱞᱟᱜᱼᱟᱭ᱾ ᱟᱫᱚ ᱵᱟᱹᱞᱤᱧ ᱵᱟᱲᱟᱭᱟ ᱪᱮᱫ ᱧᱩᱛᱩᱢ ᱩᱱᱟᱹᱜ ᱵᱟᱹᱞᱤᱧ ᱫᱤᱥᱟᱹᱭᱫᱟ᱾
ᱦᱳᱭ ᱦᱳᱭ ᱦᱳ
ᱦᱳᱸᱭ ᱟᱫᱚ ᱚᱱᱟ ᱩᱱᱠᱤᱱ ᱚᱝ ᱫᱟᱲᱮᱛᱮ ᱡᱤᱣᱤ ᱮᱢᱟᱜ ᱠᱤᱱᱟᱹᱭ ᱮᱢᱟᱜ ᱠᱤᱱᱛᱮ ᱚᱱᱮ ᱟᱫᱚ ᱩᱱᱠᱤᱱ ᱠᱷᱚᱡ ᱜᱮ ᱟᱵᱚ ᱢᱟᱹᱱᱢᱤ ᱫᱚᱵᱚᱱ ᱡᱟᱱᱟᱢ ᱟᱠᱟᱱᱟ᱾ ᱩᱱᱠᱤᱱᱟᱜ ᱵᱤᱞᱤ ᱠᱷᱚᱡ᱾
ᱛᱚ ᱡᱟᱦᱟᱸ ᱡᱟᱦᱟᱸ ᱞᱤᱧ ᱟᱸᱡᱚᱢ ᱠᱟᱫᱟ ᱜᱚᱝᱠᱮ ᱡᱮ ᱡᱟᱦᱟᱸᱭ ᱯᱳᱭᱞᱳ ᱛᱮ ᱦᱚᱲᱮ ᱵᱮᱱᱟ ᱵᱮᱱᱟᱣ ᱞᱮᱫ ᱠᱤᱱᱟ ᱥᱮ ᱱᱚᱝᱠᱤᱱ ᱫᱚ ᱪᱮᱫ ᱫᱤᱠᱩ ᱪᱷᱟᱹᱛᱤᱠ ᱠᱚ ᱦᱩᱭ ᱠᱟᱱᱟ ᱥᱮ ᱪᱮᱫᱮᱠᱟ ᱱᱚᱝᱠᱟᱱᱟᱜ ᱦᱚᱸᱞᱤᱧ ᱟᱸᱡᱚᱢ ᱵᱟᱲᱟᱣᱟᱠᱟᱫᱟ᱾
ᱢᱟᱱᱮ ᱚᱠᱟᱞᱮᱠᱟᱵᱤᱱ ᱟᱡᱚᱢ ᱠᱟᱹᱫᱟ ᱠᱟᱹᱴᱤᱡ ᱞᱟᱹᱭ ᱥᱚᱫᱚᱨ ᱵᱤᱱ ᱥᱮ᱾
ᱡᱮ ᱟᱸᱡᱚᱢᱟ ᱠᱟᱫᱟᱞᱤᱧ ᱡᱮ ᱛᱟᱞᱦᱮ ᱱᱚᱣᱟ ᱫᱷᱟᱹᱨᱛᱤ ᱨᱮ ᱫᱤᱠᱩ ᱪᱷᱟᱹ ᱛᱤᱠ ᱚᱠᱟ ᱛᱮᱠᱚ ᱦᱮᱡ ᱮᱱᱟ ᱡᱮ ᱟᱵᱚ ᱠᱷᱚᱱ ᱠᱚ ᱢᱟᱲᱟᱝ ᱜᱮᱭᱟ ᱪᱤᱠᱟᱹᱛᱮ? ᱟᱫᱚ ᱚᱱᱟ ᱠᱚ ᱟᱹᱞᱤᱧ ᱱᱚᱣᱟᱞᱤᱧ ᱟᱸᱡᱚᱢ ᱵᱟᱲᱟᱣ ᱟᱠᱟᱫ ᱜᱮᱭᱟ᱾ ᱵᱤᱱᱛᱤ ᱠᱚᱨᱮᱜ᱾
ᱦᱩᱸ᱾
ᱟᱨ ᱫᱮ ᱫᱤᱠᱩ ᱡᱚᱠᱷᱚᱱ ᱠᱩᱠᱞᱤ ᱱᱚᱸᱰᱮ ᱨᱟᱠᱟᱵ ᱞᱮᱱᱟ ᱡᱮ ᱠᱩ ᱫᱚ ᱚᱠᱟ ᱠᱷᱚᱱ ᱠᱚ ᱦᱮᱡ ᱞᱮᱱᱟ ᱫᱤᱠᱩ ᱪᱷᱟᱛᱤᱠ ᱛᱚ ᱛᱚᱠᱷᱚᱱ ᱱᱚᱜᱼᱚ ᱱᱚᱝᱠᱟᱱᱟᱜ ᱠᱟᱛᱷᱟ ᱠᱚ ᱞᱟᱹᱭ ᱞᱮᱫᱟ ᱡᱮ ᱯᱳᱭᱞᱳ ᱴᱷᱟᱹᱠᱩᱨ ᱡᱟᱦᱟᱸᱭ ᱵᱮᱱᱟᱣ ᱞᱮᱫ ᱠᱤᱱᱟ ᱦᱚᱲ ᱛᱚᱠᱷᱚᱱ ᱡᱟᱦᱟᱸᱭ ᱠᱤᱱ ᱟᱹᱛᱩ ᱪᱟᱞᱟᱣ ᱞᱮᱱᱟ ᱥᱟᱹᱜᱤᱧ ᱫᱤᱥᱚᱢ ᱛᱮ ᱩᱱᱠᱩ ᱜᱮ ᱞᱟᱹᱭᱟᱠ ᱥᱮ ᱪᱮᱫ ᱚᱝᱠᱩ ᱜᱮ ᱫᱮᱠᱳ ᱪᱷᱟᱛᱤᱠ ᱫᱚᱠᱚ ᱦᱩᱭ ᱞᱮᱱᱟ᱾᱾
ᱦᱮᱸ ᱦᱮᱸ᱾ ᱟᱫᱚ ᱵᱚᱞᱤ ᱚᱱᱟ ᱫᱚ ᱵᱟᱞᱤᱧ ᱟᱡᱚᱢ ᱟᱠᱟᱫᱟ
ᱦᱮᱸ ᱦᱮᱸ᱾
ᱦᱮᱸ᱾ ᱢᱟᱱᱮ ᱩᱱᱠᱤᱱ ᱫᱚ ᱡᱤᱣᱤ ᱫᱚᱭ ᱫᱟᱱᱟᱜ ᱠᱤᱱ ᱛᱟᱦᱮᱸᱜᱼᱟ ᱚᱝ ᱫᱟᱲᱮ ᱛᱮᱜᱮ᱾
ᱦᱳᱭ ᱦᱳᱭ ᱦᱳᱭ᱾
ᱦᱩᱸ᱾
ᱡᱤᱣᱤ ᱫᱚ ᱛᱟᱦᱮᱸ ᱞᱮᱱ ᱛᱟᱹᱠᱤᱱᱟ ᱟᱫᱚ ᱠᱤᱱ ᱟᱹᱛᱩ ᱪᱟᱞᱟᱣ ᱞᱮᱱᱟ ᱥᱟᱹᱜᱤᱧ ᱫᱤᱥᱚᱢ᱾
ᱦᱳᱭ᱾ ᱟᱪᱪᱷᱟ᱾
ᱛᱟᱦᱚᱞᱮ ᱜᱚᱝᱠᱮ ᱢᱤᱫᱴᱟᱝ ᱠᱩᱠᱞᱤ ᱡᱮ ᱚᱱᱟ ᱡᱟᱦᱟᱸ ᱠᱚ ᱧᱩᱛᱩᱢ ᱠᱟᱣᱫᱟ ᱥᱮ ᱠᱚ ᱧᱩᱢ ᱠᱟᱣᱫᱟ ᱡᱮ ᱠᱟᱨᱟᱢ ᱥᱤᱨᱚᱢ᱾
ᱦᱳᱭ ᱦᱳᱭ᱾
ᱦᱳᱭ ᱢᱟᱱᱮ ᱠᱟᱨᱟᱢ ᱥᱤᱨᱚᱢ ᱪᱮᱫᱟᱜ ᱠᱚ ᱧᱩᱛᱩᱢ ᱟᱫᱟ ᱡᱮ ᱥᱩᱫᱩ ᱥᱤᱨᱚᱢ ᱦᱚᱸᱠᱚ ᱧᱩᱛᱩᱢ ᱠᱮᱭᱟ, ᱠᱟᱨᱟᱢ ᱦᱚᱸᱠᱚ ᱧᱩᱛᱩᱢ ᱠᱮᱭᱟ᱾ ᱠᱟᱨᱟᱢ ᱥᱤᱫᱚᱢ ᱥᱤᱨᱚᱢ ᱪᱮᱫ ᱪᱮᱫᱟᱜ ᱪᱮᱫᱟᱜᱠᱚ ᱧᱩᱛᱩᱢ ᱟᱫᱟ ᱚᱱᱟ ᱠᱟᱹᱴᱤᱡ᱾ ᱡᱩᱫᱤ ᱵᱤᱱ ᱞᱟᱹᱭ ᱠᱮᱭᱟ᱾
ᱚᱱᱟ ᱫᱚ ᱱᱟᱜ ᱟᱹᱞᱤᱧ ᱦᱚᱸ ᱵᱟᱹᱞᱤᱧ ᱵᱟᱲᱟᱭᱟ ᱡᱟᱦᱟᱸ ᱤᱭᱟᱹ ᱦᱟᱸᱥ ᱦᱟᱹᱥᱞᱤ ᱠᱤᱱ ᱵᱮᱞᱮ ᱞᱮᱫᱟ ᱚᱱᱟ?
ᱦᱮᱸ ᱾
ᱦᱮ ᱠᱟᱨᱟᱢ ᱨᱮ ᱥᱮ ᱯᱚᱨᱟᱭᱟᱱᱤ ᱨᱮ?
ᱚᱱᱟ ᱦᱚᱸ ᱟᱹᱞᱤᱧ ᱵᱟᱹᱞᱤᱧ ᱫᱤᱥᱟᱹᱭᱮᱫᱟ ᱾
ᱟᱹᱞᱤᱧ ᱫᱚ ᱡᱟᱦᱟᱸ ᱛᱤᱱᱟᱹᱜ ᱞᱤᱧ ᱵᱟᱲᱟᱭᱟ ᱯᱚᱨᱟᱱᱤ ᱥᱟᱠᱟᱢ ᱨᱮ ᱠᱤᱱ ᱵᱤᱞᱤ ᱞᱤᱫᱟ ᱾
ᱦᱮᱸ ᱾
ᱟᱫᱚ ᱟᱵᱤᱱ ᱡᱩᱫᱤ ᱵᱤᱱ ᱵᱟᱲᱟᱭ ᱠᱷᱟᱱ ᱟᱵᱤᱱ ᱠᱟᱹᱴᱤᱡ ᱞᱟᱹᱭ ᱥᱟᱰᱮ ᱟᱹᱞᱤᱧ ᱵᱤᱱ
ᱟᱹᱞᱤᱧ ᱦᱚᱸ ᱩᱱᱟᱹᱜ ᱴᱟ ᱫᱚ ᱵᱟᱹᱞᱤᱧ ᱵᱟᱲᱟᱭᱟ ᱦᱟᱸᱜ ᱾ ᱚᱱᱟ ᱛᱮᱜᱮ ᱠᱩᱞᱤ ᱵᱟᱲᱟ ᱡᱚᱝ ᱦᱩᱭᱩᱜ ᱠᱟᱱᱟ ᱡᱩᱫᱤ ᱟᱹᱵᱤᱱ ᱵᱤᱱ ᱵᱟᱲᱟᱭ ᱠᱷᱟᱡ ᱫᱚ
ᱵᱟᱝ ᱵᱟᱝ ᱟᱹᱞᱤᱧ ᱟᱫᱚ ᱩᱱᱟᱹᱜᱴᱟ ᱟᱫᱚ ᱵᱟᱹᱞᱤᱧ ᱟᱸᱡᱚᱢ ᱵᱟᱲᱟ ᱟᱠᱟᱫᱟ ᱛᱚ ᱚᱱᱠᱟᱱᱟᱜ ᱠᱩᱠᱞᱤ ᱠᱚᱫᱚ ᱾ ᱟᱸᱡᱚᱢᱫᱟ ᱾
ᱦᱮᱸ ᱾
ᱦᱩᱸ ᱾
ᱦᱮ ᱚᱱᱠᱟᱱᱟᱜ ᱠᱟᱛᱷᱟ ᱵᱟᱝ ᱟᱫᱚ ᱚᱱᱟ ᱠᱚᱫᱚ ᱦᱟᱯᱲᱟᱢ ᱠᱚ ᱴᱷᱮᱡ ᱡᱟᱦᱟᱸᱭ ᱢᱟᱱᱮ ᱚᱱᱠᱟᱱ ᱡᱟᱦᱟᱸᱭ ᱠᱚ ᱵᱟᱲᱟᱭᱟ ᱦᱟᱯᱲᱟᱢ ᱠᱚ ᱩᱱᱠᱩ ᱴᱷᱮᱡ ᱠᱩᱞᱤ ᱡᱚᱝ ᱦᱩᱭᱩᱜᱼᱟ ᱛᱚᱵᱮ ᱨᱮᱥᱮ ᱛᱚᱵᱮ ᱨᱮ ᱥᱮ ᱵᱩᱡᱩ-ᱟ ᱚᱠᱟ ᱞᱮᱠᱟᱨᱮ ᱟᱵᱩ ᱢᱟᱹᱱᱢᱤ ᱵᱚᱱ ᱥᱤᱨᱡᱚᱱ ᱞᱮᱱᱟ ᱥᱮ ᱚᱱᱟ ᱵᱟᱲᱟᱭ ᱠᱮᱜᱼᱟ ᱾
ᱦᱳᱭ ᱦᱳᱭ ᱾
ᱵᱟᱲᱟᱭ ᱫᱚᱨᱠᱟᱨ ᱠᱟᱱ ᱜᱮᱭᱟ ᱾
ᱦᱮᱸ ᱾ ᱚᱱᱟ ᱟᱹᱵᱤᱱᱟᱜ ᱞᱟᱹᱭ ᱛᱮᱫᱚ ᱡᱮ ᱫᱷᱟᱹᱨᱛᱤ ᱚᱠᱟᱞᱮᱠᱟᱨᱮ ᱥᱤᱨᱡᱚᱱ ᱞᱮᱱᱟ ᱵᱟᱲᱟᱭᱟᱵᱤᱱ ᱥᱮ ᱵᱟᱝ?
ᱫᱷᱟᱹᱨᱛᱤ ᱥᱤᱨᱡᱚᱱ ᱨᱮᱱᱟᱜ ᱠᱟᱛᱷᱟ ᱫᱚᱞᱤᱧ ᱵᱟᱲᱟᱭᱟ ᱟᱫᱚ ᱛᱤᱱᱟᱹᱜ ᱴᱟ ᱥᱟᱹᱨᱤᱜ ᱛᱟᱹᱞᱤᱧᱟ ᱥᱮ ᱱᱟᱥᱮᱜ ᱛᱟᱹᱞᱤᱧᱟ ᱩᱱᱟᱹᱜ ᱫᱚ ᱵᱟᱹᱞᱤᱧ ᱵᱟᱲᱟᱭᱟ ᱾
ᱦᱚᱭ ᱡᱟᱸᱦᱟ ᱞᱮᱠᱟ ᱵᱤᱱ ᱟᱸᱡᱚᱢ ᱟᱠᱟᱜᱼᱟ ᱥᱮ ᱡᱟᱦᱟᱸ ᱞᱮᱠᱟ ᱵᱤᱱ ᱵᱟᱲᱟᱭ ᱟᱠᱟᱜᱼᱟ ᱾ ᱚᱱᱠᱟ ᱞᱮᱠᱟᱨᱮ ᱟᱹᱵᱤᱱᱟᱜ ᱞᱟᱹᱭᱛᱮ ᱚᱠᱟᱞᱮᱠᱟ ᱠᱟᱹᱴᱤᱜ ᱞᱤᱧ ᱟᱸᱡᱚᱢ ᱞᱮᱜᱮ ᱾
ᱫᱷᱟᱹᱨᱛᱤ ᱥᱤᱨᱡᱚᱱ ᱫᱚ ᱱᱚᱣᱟ ᱡᱚᱞᱟᱯᱩᱨᱤ ᱜᱮ ᱛᱟᱦᱮᱸ ᱞᱮᱱᱟ ᱛᱚ ᱱᱚᱣᱟ ᱫᱚ ᱾ ᱟᱫᱚ ᱫᱷᱟᱹᱨᱛᱤ ᱱᱚᱣᱟ ᱡᱚᱠᱷᱚᱱ ᱦᱟᱸᱥ ᱦᱟᱹᱥᱞᱤ ᱪᱮᱬᱮ ᱵᱮᱱᱟᱣ ᱞᱮᱫ ᱠᱤᱱᱟᱹ ᱱᱚᱣᱟ ᱡᱚᱞᱟᱯᱩᱨᱤ ᱨᱮ ᱛᱚᱠᱷᱚᱱ ᱱᱩᱱᱠᱤᱱ ᱡᱚᱠᱦᱚᱱ ᱦᱟᱸᱥ ᱦᱟᱸᱥᱞᱤ ᱠᱷᱚᱱ ᱵᱟᱨᱭᱟ ᱦᱚᱯᱚᱱ ᱠᱤᱱ ᱦᱩᱭᱞᱮᱱᱟ ᱛᱚᱠᱷᱚᱱ ᱫᱚ ᱱᱚᱣᱟ ᱩᱱᱠᱤᱱ ᱫᱚ ᱟᱨ ᱫᱟᱜ ᱨᱮᱫᱚ ᱵᱟᱹᱠᱤᱱ ᱛᱟᱦᱮᱸ ᱫᱟᱲᱮᱭᱟᱜᱼᱟ ᱥᱮ
ᱦᱮᱸ ᱾
ᱛᱚᱠᱷᱚᱱ ᱴᱷᱟᱹᱠᱩᱨ ᱱᱚᱣᱟ ᱫᱷᱟᱹᱨᱛᱤ ᱵᱮᱱᱟᱣ ᱨᱮᱱᱟᱜ ᱮ ᱠᱩᱨᱩᱢᱩᱴᱩ ᱠᱮᱫᱟ ᱾ ᱚ ᱛᱚ ᱵᱤᱱᱟ ᱧᱩᱛᱩᱢ ᱫᱚ ᱵᱟᱹᱞᱤᱧ ᱵᱟᱲᱟᱭᱟ ᱪᱮᱞᱮ ᱵᱤᱧ ᱪᱚ ᱦᱤᱲᱤᱧ ᱟᱠᱟᱫ ᱛᱟᱭᱟᱞᱤᱧ ᱛᱚ ᱩᱱᱤ ᱵᱤᱧ ᱟᱹᱜᱩ ᱞᱮᱫᱮᱭᱟ ᱱᱚᱣᱟ ᱪᱮᱛᱟᱱ ᱨᱮ ᱞᱚᱴᱟ ᱫᱟᱨᱮ ᱞᱚᱴᱟ ᱫᱚᱦᱚ ᱠᱟᱛᱮᱫ ᱚᱱᱟ ᱪᱮᱛᱟᱱ ᱨᱮ ᱥᱚᱱᱟ ᱛᱷᱟᱹᱨᱤ ᱫᱚᱦᱚ ᱞᱮᱫᱟᱭ
ᱱᱚᱣᱟ ᱯᱚᱨᱮ ᱟᱭᱢᱟ ᱜᱚᱴᱟᱝ ᱡᱤᱭᱟᱹᱞᱤ ᱜᱮ ᱟᱜᱩ ᱞᱮᱫ ᱠᱚᱣᱟᱭ ᱡᱟᱦᱟᱸ ᱫᱚ ᱦᱟᱥᱟ ᱠᱚ ᱨᱟᱠᱟᱵ ᱫᱟᱲᱮᱭᱟᱜ ᱢᱟ᱾ ᱢᱮᱱᱠᱷᱟᱱ ᱮᱸ ᱵᱟᱝᱠᱚ ᱨᱟᱠᱟᱵ ᱫᱟᱲᱮ ᱠᱟᱣᱫᱟ ᱛᱚ ᱢᱩᱪᱟᱹᱫ ᱨᱮ ᱞᱮᱸᱰᱮᱫ-ᱮ ᱦᱚᱦᱚ ᱞᱮᱫᱮᱭᱟ ᱡᱟᱦᱟᱸ ᱫᱷᱟᱹᱨᱛᱤ ᱵᱮᱱᱟᱣ ᱞᱮᱫ ᱫᱟᱭ ᱞᱮᱸᱰᱮᱫ᱾
ᱦᱩᱸ ᱦᱩᱸ᱾
ᱡᱟᱦᱟᱸᱭ ᱠᱟᱛᱮᱫ ᱫᱷᱟᱹᱨᱛᱤ ᱵᱮᱱᱟᱭ ᱠᱷᱟᱱ ᱫᱷᱩᱵᱤ ᱜᱷᱟᱥ ᱠᱚᱭ ᱮᱨ ᱠᱮᱫᱟ, ᱦᱩᱸ᱾
ᱱᱚᱝᱠᱟ ᱧᱚᱜ ᱜᱮᱞᱤᱧ ᱵᱟᱲᱟᱭᱟ, ᱟᱫᱚ ᱟᱹᱵᱤᱱ ᱪᱮᱫ ᱞᱮᱠᱟ ᱵᱤᱱ ᱵᱟᱲᱟᱭᱟ ᱠᱟᱹᱴᱤᱡ ᱵᱤᱱ ᱞᱟᱹᱭ ᱞᱮᱠᱷᱟᱱ
ᱦᱮᱸ ᱟᱹᱞᱤᱧ ᱦᱚᱸ ᱚᱱᱠᱟ ᱜᱮᱞᱤᱧ ᱟᱸᱡᱚᱢ ᱟᱠᱟᱜᱼᱟ᱾ ᱢᱮᱱᱠᱷᱟᱱ ᱟᱫᱚ ᱥᱟᱬᱮᱥ ᱞᱮᱠᱟ ᱛᱮᱫᱚ ᱠᱟᱹᱴᱤᱡ ᱮᱴᱟᱜ ᱨᱚᱠᱚᱢ ᱠᱚ ᱞᱟᱹᱭᱟ, ᱦᱮᱸ ᱥᱮ ᱵᱟᱝ?
ᱦᱮᱸ᱾
ᱟᱫᱚ ᱥᱟᱲᱮᱥᱤᱭᱟ. ᱡᱟᱦᱟᱸᱭ ᱠᱚ ᱢᱮᱱᱟᱜ ᱠᱚᱛᱟ ᱵᱚᱱᱟ ᱟᱵᱚᱨᱮᱱ ᱯᱟᱹᱦᱤᱞ ᱩᱱᱠᱩᱣᱟᱜ ᱞᱟᱹᱭ ᱛᱮᱫᱚ ᱟᱨᱦᱚᱸ ᱮᱴᱟᱜ ᱨᱚᱠᱚᱢ ᱠᱚ ᱞᱟᱹᱭᱟ᱾
ᱦᱳᱭ ᱦᱳᱭ᱾
ᱢᱟᱱᱮ ᱡᱚᱠᱷᱚᱱ ᱜᱮ ᱚᱱᱟ ᱚᱛ ᱚᱛ ᱞᱟᱲᱟᱣ ᱠᱚ ᱵᱟᱝ ᱦᱚᱭᱩᱜᱼᱟ ᱢᱟᱱᱮ ᱟᱵᱚ ᱥᱟᱱᱛᱟᱲ ᱫᱚᱵᱚᱱ ᱞᱟᱹᱭᱟ ᱡᱮ ᱦᱚᱨᱚ ᱨᱟᱡᱽ ᱡᱟᱦᱟᱸᱭ ᱢᱮᱱᱟᱭ ᱛᱟᱵᱚᱱᱟ ᱩᱱᱤ ᱠᱟᱹᱴᱤᱡ ᱨᱟᱜᱤ ᱟᱹᱲᱤᱥ ᱞᱮᱱᱠᱟᱱᱡ ᱩᱥᱟᱹᱜ ᱞᱮᱱᱠᱟᱱᱡ ᱠᱟᱹᱴᱤᱡ ᱞᱟᱲᱟᱣ ᱜᱚᱫᱚᱜᱼᱟᱭ ᱚᱱᱟ ᱛᱮᱜᱮ ᱚᱛ ᱞᱟᱲᱟᱣ ᱠᱚᱫᱚ ᱦᱩᱭᱩᱜᱼᱟ ᱢᱮᱱᱠᱷᱟᱱ ᱥᱟᱬᱮᱥ ᱞᱮᱠᱟ ᱛᱮᱫᱚ ᱚᱱᱟ ᱫᱚ ᱵᱟᱝᱠᱚ ᱞᱟᱹᱭᱟ, ᱚᱱᱮ
ᱵᱟᱝ ᱵᱟᱝ ᱵᱟᱝ᱾
ᱦᱩᱸ ᱚᱱᱟ ᱥᱟᱲᱮᱥ ᱞᱮᱠᱟ ᱛᱮᱫᱚ ᱟᱹᱰᱤ ᱵᱷᱮᱜᱟᱨ ᱜᱮᱭᱟ᱾ ᱢᱟᱱᱮ ᱛᱚᱠᱷᱚᱱ ᱫᱚᱠᱚ ᱞᱟᱹᱭᱟ ᱚᱱᱟ ᱡᱟᱦᱟᱸ ᱯᱟᱛ ᱠᱚ ᱢᱮᱱᱟᱜ ᱛᱟᱵᱚᱱᱟ ᱚᱛ ᱞᱟᱛᱟᱨ ᱨᱮ, ᱦᱮᱸ ᱥᱮ? ᱟᱫᱚ ᱩᱱᱟᱹᱜ ᱦᱚᱸ ᱟᱞᱤᱧ ᱫᱚ ᱥᱟᱬᱮᱥ ᱞᱮᱠᱟ ᱛᱮᱫᱚ ᱵᱟᱹᱞᱤᱧ ᱵᱟᱲᱟᱭᱟ ᱡᱟᱦᱟᱸ ᱛᱤᱱᱟᱹᱜ ᱞᱤᱧ ᱟᱸ ᱟᱡᱚᱢ ᱠᱟᱜᱼᱟ ᱚᱱᱮ ᱚᱱᱠᱟ᱾
ᱟᱫᱚ ᱥᱟᱬᱮᱥ ᱛᱩᱞᱩᱡ ᱫᱚ ᱵᱟᱭ ᱢᱤᱫᱚᱜ ᱛᱟᱵᱚᱱᱟ ᱛᱚ ᱟᱵᱚᱣᱟᱜ ᱫᱚ᱾
ᱦᱳᱭ ᱦᱳᱭ᱾
ᱯᱟᱹᱦᱤᱞ ᱠᱚ ᱡᱟᱦᱟᱸ ᱠᱚ ᱞᱟᱹᱭ ᱦᱚᱴᱚ ᱠᱟᱫᱟ ᱥᱮ ᱥᱟᱹᱣ ᱚᱞ ᱛᱚᱞ ᱦᱚᱴᱚ ᱠᱟᱫᱟ ᱚᱱᱟ ᱠᱚᱵᱚᱱ ᱟᱵᱚ ᱵᱚᱱ ᱧᱮᱞ ᱧᱟᱢ ᱫᱟ ᱥᱮ ᱵᱟᱲᱟᱭ ᱧᱟᱢᱫᱟ ᱚᱱᱟ ᱜᱮᱵᱚᱱ ᱯᱟᱹᱛᱭᱟᱹᱜ ᱠᱟᱱᱟ᱾
ᱦᱳᱭ ᱦᱳᱭ᱾ ᱢᱮᱱᱠᱷᱟᱱ ᱟᱫᱚ ᱟᱵᱚ ᱥᱟᱱᱛᱟᱲᱟᱜ ᱫᱚ ᱚᱱᱟ ᱠᱚ ᱞᱟᱹᱭ ᱠᱟᱛᱷᱟ ᱜᱮ ᱢᱮᱱᱟᱜ ᱛᱟᱵᱚᱱᱟ ᱢᱮᱱᱠᱷᱟᱱ ᱥᱟᱬᱮᱥᱤᱭᱟᱹ ᱠᱚᱫᱚ ᱚᱱᱟ ᱠᱟᱹᱴᱤᱡ ᱧᱮᱞ ᱵᱟᱲᱟ ᱠᱟᱛᱮᱫ ᱠᱚ ᱩᱱᱠᱩ ᱫᱚ ᱩᱱᱠᱩ ᱴᱷᱮᱡ ᱫᱚ ᱚᱱᱮ ᱤᱭᱟᱹ ᱚᱱᱠᱟ ᱯᱨᱚᱢᱟᱱ ᱠᱚ ᱢᱮᱱᱟᱜᱼᱟ ᱡᱮ ᱵᱟᱝ ᱫᱷᱟᱹᱨᱛᱤ ᱞᱟ ᱛᱟᱨ ᱨᱮ ᱱᱚᱝᱠᱟ ᱯᱟᱛ ᱠᱚ ᱢᱮᱱᱟᱜᱼᱟ, ᱥᱮ ᱪᱮᱫ?
ᱦᱳᱭ ᱦᱳᱭ ᱦᱳᱭ᱾ ᱢᱤᱫᱴᱮᱱ ᱫᱚ ᱞᱟᱹᱠᱛᱤᱭᱟᱱ ᱠᱟᱛᱷᱟ ᱠᱚ ᱢᱮᱱᱟᱜᱼᱟ᱾
ᱦᱩᱸ᱾
ᱦᱩᱸ᱾
ᱛᱟᱦᱚᱞᱮ ᱜᱚᱝᱠᱮ ᱟᱫᱚ, ᱚᱱᱟ ᱢᱟᱛᱚ ᱞᱟᱝ ᱜᱚᱞᱯᱷᱚ ᱠᱮᱫ ᱜᱮ᱾
ᱦᱳᱭ ᱦᱳᱭ᱾
ᱛᱟᱦᱚᱞᱮ ᱟᱫᱚ ᱟᱵᱚ ᱥᱟᱱᱛᱟᱲ ᱯᱟᱹᱨᱥᱤ ᱚᱠᱟ ᱞᱮᱠᱟ ᱨᱮᱵᱚᱱ ᱦᱟᱹᱴᱤᱧ ᱟᱠᱟᱫᱟ, ᱦᱟᱹᱴᱤᱧ ᱟᱠᱟᱱᱟ ᱥᱮ ᱚᱱᱠᱟ ᱦᱟᱹᱴᱤᱧ ᱟᱠᱟᱱᱟᱜ ᱚᱱᱟ ᱞᱤᱭᱟ. ᱠᱟᱹᱴᱤᱡ, ᱜᱟᱞᱢᱟᱨᱟᱣ ᱞᱮᱠᱷᱟᱡ ᱱᱟᱯᱟᱭ ᱠᱚᱜ-ᱟ
ᱟᱹᱞᱤᱧ ᱫᱚ ᱱᱟᱦ ᱱᱚᱣᱟ ᱫᱚ ᱩᱱᱟᱹᱜ ᱫᱚ ᱵᱟᱞᱤᱧ ᱵᱟᱲᱟᱭᱟ ᱟᱹᱞᱤᱧ ᱫᱚ ᱜᱚᱞᱯᱷᱚ ᱠᱚᱞᱤᱧ ᱟᱸᱡᱚᱢ ᱵᱟᱲᱟ ᱟᱠᱟᱫ ᱜᱮᱭᱟ ᱦᱟᱸ ᱱᱚᱣᱟ ᱜᱮᱞᱵᱟᱨ ᱜᱚᱴᱟᱝ, ᱦᱟᱲᱟᱢ ᱯᱟᱹᱨᱤᱥ ᱡᱟᱦᱟᱸ ᱯᱤᱞᱪᱩ ᱦᱟᱲᱟᱢ ᱯᱤᱞᱪᱩ ᱵᱩᱲᱦᱤ ᱟᱠᱚᱨᱮᱱ ᱜᱤᱫᱽᱨᱟᱹ, ᱠᱚᱲᱟ ᱜᱤᱫᱽᱨᱟᱹ ᱫᱚ ᱥᱮᱸᱫᱽᱨᱟ ᱛᱮ ᱠᱩᱞ ᱞᱮᱫ ᱠᱚᱣᱟ ᱟᱨ ᱠᱩᱲᱤ ᱜᱤᱫᱽᱨᱟᱹ ᱫᱚ ᱟᱲᱟᱜ ᱥᱤᱫ-ᱮ ᱠᱩᱞ ᱞᱮᱫ ᱠᱚᱣᱟ᱾
ᱦᱮᱸ
ᱛᱚ ᱨᱩᱣᱟᱹᱲ ᱥᱩ ᱚᱠᱛᱚ, ᱡᱚᱠᱷᱚᱱ ᱢᱤᱫ ᱢᱤᱫ ᱦᱚᱲ ᱠᱚ ᱨᱩᱣᱟᱹᱲ ᱠᱟᱱ ᱛᱟᱦᱮᱸᱜ ᱛᱚᱠᱷᱚᱱ ᱜᱮ ᱯᱟᱹᱨᱤᱥ ᱥᱮ, ᱮᱢ ᱦᱟᱹᱴᱤᱧ ᱟᱠᱚ ᱠᱟᱱ ᱛᱟᱦᱮᱸᱫ ᱮᱻ
ᱦᱚᱭᱻᱦᱚᱭ
ᱦᱮᱸᱻᱦᱮᱸ
ᱟᱹᱰᱤ ᱱᱟᱯᱟᱭ ᱠᱟᱛᱷᱟ ᱟᱨ ᱡᱟᱦᱟᱸ, ᱛᱤᱱᱟᱹᱜ ᱵᱤᱱ ᱟᱸᱡᱚᱢ ᱟᱠᱟᱫ-ᱟ ᱩᱱᱟᱹᱜ ᱜᱮᱵᱤᱱ ᱵᱟᱲᱟᱭᱟ᱾
ᱦᱳᱭ ᱦᱳᱭ ᱦᱳᱭ
ᱟᱹᱞᱤᱧ ᱦᱚᱸ ᱚᱱᱠᱟ ᱜᱮᱞᱤᱧ ᱟᱸᱡᱚᱢ ᱟᱠᱟᱜ-ᱟ᱾